ᱦᱟᱸ ᱥᱟᱹᱜᱩᱱ ᱥᱮᱛᱟᱜ᱾
ᱦᱟᱸ ᱥᱟᱹᱜᱩᱱ ᱥᱮᱛᱟᱜ ᱡᱚᱦᱟᱨ ᱜᱮ ᱟᱸᱡᱚᱢᱚᱜ ᱠᱟᱱᱟ ᱤᱧᱟᱹᱜ ᱨᱚᱲ?
ᱦᱮᱸ᱾ ᱦᱮᱸ ᱟᱸᱡᱚᱢᱚᱜ ᱠᱟᱱᱟ ᱡᱚᱦᱟᱨ ᱜᱮ᱾
ᱡᱚᱦᱟᱨ ᱜᱮ᱾
ᱦᱩᱸ, ᱪᱮᱫ ᱞᱮᱠᱟ ᱢᱮᱱᱟᱜ
ᱱᱟᱯᱟᱭ ᱜᱮᱭᱟ ᱟᱢᱜᱮ ᱪᱮᱞᱮᱠᱟ?
ᱤᱧ ᱦᱚᱸ ᱱᱟᱯᱟᱭ ᱜᱮ ᱢᱮᱱᱟᱧᱟ᱾
ᱚ ᱟᱯᱮ ᱥᱮᱫ ᱪᱮᱫ ᱞᱮᱠᱟ ᱫᱟᱜ ᱫᱟᱭ?
ᱫᱟᱜ ᱮᱫᱟᱭ, ᱦᱚᱞᱟ ᱠᱷᱚᱱᱟᱜ ᱫᱟᱜ ᱮᱫᱟᱭ, ᱡᱟᱹᱯᱩᱜ ᱮᱫᱟᱭ, ᱥᱟᱨᱟ ᱧᱤᱫᱟᱹ ᱡᱚᱨᱚᱜ ᱠᱟᱱ ᱛᱟᱦᱮᱱᱟ᱾ ᱱᱤᱛ ᱱᱟᱥᱮᱱᱟᱜ ᱠᱟᱹᱴᱤᱡᱼᱮ ᱯᱷᱟᱫᱟ ᱮᱫᱟ᱾
ᱟᱨ ᱨᱚᱦᱚᱭ ᱠᱚᱯᱮ ᱟᱨᱟᱢᱵᱷᱚ ᱠᱮᱫᱟ?
ᱟᱣᱨᱤ᱾ ᱵᱤᱡᱽ ᱛᱚᱞᱟ ᱜᱮ ᱟᱣᱨᱤ ᱞᱟᱹᱴᱩᱣᱟ᱾
ᱚ᱾
ᱟᱯᱮ
ᱟᱞᱮ ᱦᱚᱸ ᱟᱹᱣᱨᱤ ᱞᱮ ᱤᱭᱟᱹᱭᱟ ᱮᱠᱦᱚ ᱫᱟᱜ ᱵᱟᱹᱱᱩᱜᱼᱟ ᱞᱚᱥᱚᱫ ᱜᱮ ᱵᱟᱝ ᱜᱟᱱᱚᱜ ᱠᱟᱱᱟ᱾
ᱱᱮᱥ ᱫᱚ ᱛᱟᱨᱢᱟᱱᱮ ᱛᱮᱦᱤᱧ ᱠᱷᱚ ᱛᱮᱦᱤᱧ ᱠᱷᱚᱱᱟᱜ ᱥᱚᱢᱵᱷᱚᱵᱚᱛᱚ ᱱᱤᱱᱟᱹ ᱪᱟᱯᱟ ᱟᱬᱜᱚᱣᱟ ᱟᱠᱟᱫ ᱛᱟᱵᱚᱱᱟᱢ ᱦᱮᱸ᱾
ᱦᱮᱸ ᱟᱞᱮᱥᱮᱫ ᱫᱚ ᱦᱚᱞᱟ ᱠᱷᱚᱡ ᱠᱟᱹᱴᱤᱡ ᱠᱟᱹᱴᱤᱡ ᱫᱚᱢᱮ ᱡᱚᱨᱚᱜ ᱠᱟᱱᱟ ᱮᱱᱟᱱ ᱠᱷᱚᱡ᱾
ᱦᱟᱹᱠᱩ ᱠᱚᱢ ᱥᱟᱵ ᱠᱚᱣᱟ ᱥᱮ ᱵᱟᱝ ᱱᱮᱛᱟᱨ?
ᱦᱟᱹᱠᱩ ᱠᱚᱫᱚ ᱟᱹᱨᱤ ᱥᱟᱵ ᱦᱩᱭᱩᱜᱼᱟ᱾ ᱱᱚᱝᱠᱟ ᱫᱟᱜ ᱵᱟᱝ ᱯᱮᱨᱮᱡ ᱠᱟᱱ ᱰᱮᱢ ᱢᱮᱱᱟᱜ ᱛᱟᱞᱮᱭᱟ ᱟᱹᱣᱨᱤ ᱚᱵᱷᱟᱨᱚᱜᱼᱟ ᱚᱵᱷᱟᱨ ᱞᱮᱠᱷᱟᱡ ᱜᱮ ᱥᱟᱵ ᱠᱚ ᱦᱩᱭᱩᱜᱼᱟ᱾
ᱪᱤᱞ ᱰᱮᱢᱨᱟ ᱨᱮ ᱪᱤᱞᱤ ᱪᱤᱞᱤ ᱦᱟᱹᱠᱩ ᱢᱮᱱᱟᱜ ᱠᱚᱣᱟ?
ᱰᱮᱢ ᱨᱮ ᱢᱮᱱᱟᱜ ᱠᱚᱜᱮᱭᱟ᱾ ᱚᱱᱠᱟ ᱵᱟᱥᱯᱟᱫᱟ ᱯᱚᱦᱱᱟ ᱢᱚᱨᱚᱜ ᱰᱮᱢ ᱢᱩᱨᱞᱯᱟᱫᱟ ᱠᱚ ᱟᱨ ᱞᱟᱹᱴᱩ ᱠᱚ ᱢᱮᱱᱟᱜ ᱠᱚᱣᱟ ᱠᱟᱛᱞᱟ ᱠᱚ᱾
ᱟᱨᱦᱚᱸ ᱢᱮᱱᱟᱜ ᱠᱚ ᱜᱮᱭᱟ ᱟᱹᱰᱤ ᱨᱚᱠᱚᱢ ᱠᱚᱜᱮ ᱢᱮᱱᱟᱜ ᱠᱚᱣᱟ᱾
ᱟᱨ ᱛᱟᱦᱚᱞᱮ ᱛᱮᱦᱧ ᱫᱚ ᱪᱮᱫ ᱴᱚᱯᱤᱝ ᱨᱮᱱᱟᱜ ᱠᱟᱛᱷᱟᱜ-ᱟ? ᱪᱮᱫ ᱴᱚᱯᱤᱠ ᱱᱤᱭᱟᱹᱞᱟᱝ ᱠᱟᱛᱷᱟᱜᱼᱟ?
ᱟᱫᱚ ᱞᱟᱹᱭ ᱛᱟᱞᱟᱝ ᱢᱮ ᱟᱢ ᱜᱮ᱾
ᱟᱸᱻ ᱟᱪᱪᱷᱟ ᱫᱟᱜ ᱱᱤᱭᱟᱹ ᱞᱟᱝ ᱠᱟᱛᱷᱟ ᱞᱮᱱ ᱜᱮ, ᱫᱟᱜ᱾ ᱦᱟᱸ᱾ ᱟᱪᱪᱷᱟ ᱫᱟᱜ, ᱫᱟᱜ ᱫᱚ ᱛᱤᱱᱟᱹᱜ ᱢᱟᱱᱮ ᱫᱚᱨᱠᱟᱨ ᱠᱟᱱᱟ ᱟᱵᱚᱣᱟᱜ?
ᱫᱟᱜ᱾ ᱫᱟᱜ ᱨᱮᱭᱟᱜ ᱧᱮᱞ ᱢᱮ, ᱫᱟᱜ ᱨᱮᱭᱟᱜ ᱮᱱᱮᱢ ᱡᱩᱫᱤᱢ ᱯᱟᱸᱡᱟᱭᱟ ᱥᱮ ᱫᱟᱜ ᱨᱮᱭᱟᱜ ᱮᱱᱮᱢ ᱫᱚ ᱟᱭᱢᱟ ᱜᱮ ᱢᱮᱱᱟᱜᱼᱟ᱾ ᱫᱟᱜ ᱫᱚ ᱧᱮᱞ ᱢᱮ ᱮᱢᱚᱱ ᱠᱤᱪᱷᱩ ᱡᱤᱱᱤᱥ ᱵᱟᱹᱱᱩᱜᱼᱟ ᱡᱟᱦᱟᱸ ᱫᱟᱜ ᱟᱻ ᱫᱟᱜ ᱟᱹ ᱫᱟᱜ ᱯᱨᱟᱭᱚᱡᱟᱹᱱ ᱵᱟᱹᱱᱩᱜᱼᱟ᱾ ᱫᱟᱠᱟᱢ ᱮᱤᱥᱤᱱ ᱨᱮᱦᱚᱸ ᱧᱮᱞᱢᱮ ᱫᱟᱜ ᱯᱨᱳᱚᱭᱳᱡᱚᱱ ᱠᱟᱱᱟ᱾ ᱛᱟᱨᱯᱚᱨ ᱛᱮᱛᱟᱝ ᱢᱮ ᱨᱮᱦᱚᱸ ᱫᱟᱜ ᱯᱨᱚᱭᱳᱡᱚᱱ ᱠᱟᱱᱟ ᱱᱚᱣᱟ ᱫᱟᱜ ᱡᱩᱫᱤ ᱵᱟᱝ ᱛᱟᱦᱮᱱᱟ ᱛᱟᱦᱚᱞᱮ ᱢᱟᱹᱱᱢᱤ ᱡᱤᱭᱚᱱ ᱫᱚ ᱮᱠᱫᱚᱢ ᱵᱮᱨᱛᱷᱚ ᱜᱮᱭᱟ ᱡᱟᱦᱟᱸ ᱫᱚᱠᱩ ᱢᱮᱛᱟᱜ ᱠᱟᱱᱟ ᱢᱤᱪᱟᱹ ᱜᱮᱭᱟ ᱛᱟᱨ ᱢᱟᱱᱮ᱾
ᱱᱮᱛᱟᱨ ᱛᱚ ᱫᱟᱜ ᱜᱮᱛᱚ ᱟᱨᱚ ᱵᱟᱭ ᱫᱟᱜ ᱮᱫᱟᱭ ᱥᱮ
ᱟᱨ ᱵᱟᱭ ᱫᱟᱜ ᱞᱮᱠᱷᱟᱡ ᱫᱚ, ᱵᱟᱭ ᱫᱟᱜ ᱞᱮᱠᱷᱟᱱ ᱦᱩᱲᱩ ᱪᱟᱣᱞᱮ ᱦᱚᱸ ᱵᱟᱝ ᱦᱩᱭᱩᱜᱼᱟ᱾ ᱟᱨ ᱦᱩᱲᱩ ᱪᱟᱣᱞᱮ ᱵᱟᱝ ᱦᱩᱭ ᱞᱮᱱ ᱟᱫᱚ ᱢᱟᱹᱱᱢᱤ ᱡᱤᱣᱤ ᱛᱟᱨ ᱢᱟᱱᱮ ᱮ ᱛᱟᱨ ᱢᱟᱱᱮ ᱮᱸᱴᱠᱮᱴᱚᱬᱮ ᱢᱟ ᱦᱩᱭᱩᱜ ᱜᱮ᱾ ᱵᱟᱠᱷᱟᱡ ᱪᱮᱠᱟᱛᱮᱢ ᱵᱟᱧᱪᱟ ᱟᱦᱟᱸᱜ?
ᱫᱟᱜ ᱫᱚ ᱛᱟᱞᱦᱮ ᱟᱹᱰᱤ ᱢᱟᱨᱟᱝ ᱜᱮ ᱮᱱᱮᱢ ᱢᱮᱱᱟᱜᱼᱟ ᱟᱨᱠᱤ ᱫᱟᱜ ᱨᱮᱭᱟᱜ ᱫᱚ᱾
ᱦᱩᱸ᱾
ᱱᱤᱛᱚᱜ ᱫᱟᱜ ᱵᱟᱝ ᱠᱷᱟᱹᱛ ᱛᱮᱜᱮ ᱱᱤᱛᱚᱜ ᱚᱱᱮ ᱨᱚᱦᱚᱭ ᱠᱚᱦᱚᱸ ᱵᱟᱝ ᱜᱟᱱᱚᱜ ᱠᱟᱱᱟ ᱚᱥᱤᱡᱤᱱ ᱨᱮ ᱨᱚᱦᱚᱭ᱾ ᱢᱟᱱᱮ ᱥᱤᱡᱤᱨ ᱵᱟᱝ ᱨᱚᱦᱚᱭ ᱠᱟᱛᱮ ᱚᱥᱤᱡᱤᱨ ᱨᱚᱦᱚᱭ ᱠᱟᱛᱮ ᱨᱮᱦᱚᱸ ᱵᱷᱟᱜᱮ ᱵᱟᱝ ᱜᱟᱱᱚᱜ᱾
ᱱᱤᱭᱟᱹ ᱵᱚᱪᱷᱚᱨ ᱜᱮ ᱧᱮᱞ ᱢᱮ ᱛᱳᱢᱟᱨ, ᱵᱟᱭ ᱫᱟᱜ ᱦᱚᱜ ᱠᱟᱫᱟ ᱛᱳᱢᱟᱨ ᱱᱚᱜᱼᱚᱭ ᱵᱤᱥᱛᱚᱞᱟ ᱠᱚ ᱡᱟᱦᱟᱸ ᱜᱤᱰᱤ ᱛᱮᱦᱚᱸ ᱫᱮᱨᱤ ᱦᱩᱭ ᱟᱠᱟᱱᱟ ᱵᱟᱝ ᱫᱟᱜ ᱠᱷ ᱠᱟᱛᱮᱤᱨ ᱱᱚ ᱜᱤᱰᱤ ᱠᱷᱟᱹᱛᱤᱨ ᱦᱚᱸᱛᱚ ᱨᱚᱦᱚᱭ ᱦᱚ ᱫᱮᱨᱤᱭᱟ ᱟᱨ ᱨᱚᱦᱚᱭ ᱫᱤᱨᱤ ᱢᱟᱱᱮ ᱤᱨᱦᱚ ᱫᱤᱨᱤ ᱟ ᱛᱚ ᱚᱱ ᱚᱱᱟ ᱫᱟᱜ ᱥᱚᱢᱚᱭ ᱢᱚᱛ ᱡᱫᱤ ᱵᱟᱭ ᱫᱟᱜᱟ ᱥᱮ ᱡᱚᱛᱚ ᱠᱤᱪᱷᱩ ᱜᱮ ᱛᱟᱨᱢᱟᱱᱮ ᱫᱤᱨᱤ ᱛᱮᱜᱮ ᱪᱟᱞᱟᱜ ᱛᱟᱢᱟ ᱱᱦᱟᱜ ᱛᱟᱭᱱᱚᱢ ᱨᱮᱜᱮ ᱛᱟᱦᱮᱱᱟ ᱛᱟᱢᱟ ᱱᱦᱟᱜ
ᱮᱠᱫᱚᱢ ᱫᱟᱜ ᱠᱷᱟᱹᱛᱤᱨ ᱛᱮᱦᱚᱸ ᱢᱟᱱᱮ ᱵᱟᱧᱪᱟᱜ ᱦᱚᱸ ᱟᱹᱰᱤ ᱢᱩᱥᱠᱤᱞ ᱜᱮᱭᱟ᱾
ᱦᱮᱸ ᱦᱮᱸ ᱛᱟᱦᱞᱮ ᱟᱯᱮᱥᱮᱫ ᱡᱟᱦᱟᱸ ᱚᱱᱟ ᱫᱟᱜ ᱢᱟ᱾ ᱴᱷᱤᱠ ᱜᱮᱭᱟ ᱚᱱᱟ ᱢᱟ ᱦᱩᱭᱮᱱ ᱜᱮ᱾ ᱛᱟᱦᱚᱞᱮ ᱚᱱᱟ ᱡᱟᱦᱟᱸ ᱵᱤᱦᱤ ᱟ ᱦᱩᱲᱩ ᱫᱚ ᱪᱮᱜ ᱪᱮᱜ ᱦᱩᱲᱩ ᱟᱯᱮ ᱥᱮᱫᱚ ᱨᱚᱦᱚᱭᱟ ᱛᱟ ᱟᱯᱮ ᱥᱮᱫ ᱫᱚ᱾
ᱟᱞᱮ ᱥᱮᱫ ᱫᱚ ᱡᱟᱹᱥᱛᱤ ᱠᱚ ᱪᱟᱥ ᱜᱮᱭᱟ ᱡᱟᱦᱟᱸ᱾ ᱵᱩᱞᱮᱴ ᱠᱚ ᱞᱟᱹᱭ ᱜᱮᱭᱟ ᱢᱤᱫᱴᱮᱱ ᱟᱨ ᱫᱚᱥ ᱪᱷᱟᱵᱵᱤᱥ ᱤᱭᱟᱹ ᱵᱩᱞᱮᱴ ᱞᱚᱞᱟᱴ
ᱟᱪᱪᱷᱟ
ᱟᱨ ᱥᱚᱨᱱᱚ
ᱦᱮᱸ
ᱟᱨ ᱵᱤᱵᱤ ᱤᱞᱮᱵᱷᱮᱱ ᱢᱤᱫᱴᱮᱱ ᱠᱚ ᱞᱟᱹᱭᱟ ᱚᱱᱟ
ᱦᱮᱸ ᱟᱞᱮ ᱥᱮᱮᱫ ᱦᱚᱸ ᱞᱟᱞ ᱥᱩᱱᱱᱚ ᱡᱟᱦᱟᱸᱷᱟ ᱠᱚ ᱢᱮᱱᱫᱟ ᱛᱟᱯᱚᱨᱮ ᱵᱤᱵᱤ ᱤᱞᱤᱵᱷᱮᱱ ᱛᱟᱯᱚᱨᱮ ᱚᱱᱟ ᱢᱤᱫᱴᱮᱱ ᱪᱤᱠᱩᱱᱟ ᱚᱱᱟ ᱯᱳᱲ ᱧᱚᱜ ᱢᱤᱫᱴᱮᱱ ᱥᱚᱨᱱᱚ ᱧᱟᱢᱚᱜ ᱚᱱᱟ ᱠᱚ ᱨᱚᱦᱚᱭ ᱜᱮᱭᱟ ᱟᱞᱮ ᱥᱮᱱ ᱫᱚ ᱯᱩᱲ ᱜᱮ ᱛᱚ ᱢᱟᱱᱮ ᱥᱚᱨᱱᱚ ᱫᱚ ᱵᱟᱨ ᱨᱚᱠᱚᱢ ᱛᱚ ᱢᱤᱫᱴᱮᱱ ᱫᱚ ᱟᱲᱟᱜᱼᱟ ᱢᱤᱫᱴᱮᱱ ᱫᱚ ᱯᱩᱲᱟᱜ ᱛᱚ
ᱚᱲ ᱦᱳᱭ
ᱦᱮᱸ
ᱟᱨ ᱵᱩᱞᱮᱴ ᱮᱢᱟᱱ ᱠᱚᱠᱚ ᱨᱚᱦᱚᱭ ᱜᱮᱭᱟ?
ᱵᱩᱞᱮᱴ ᱠᱚᱫᱚ ᱚᱱᱟ ᱠᱚᱫᱚ ᱵᱟᱝᱠᱚ ᱨᱚᱦᱚᱭᱟ ᱵᱩᱞᱮᱴ ᱥᱮᱱ ᱫᱚ ᱚᱱᱟ ᱠᱚᱫᱚ ᱵᱟᱝ ᱦᱩᱭᱩᱜ᱾
ᱚ ᱟᱨ ᱢᱟᱡᱷᱮ ᱢᱚᱫᱽᱫᱷᱮ ᱫᱚ ᱯᱟᱭᱮᱥ ᱪᱟᱣᱞᱮ ᱡᱟᱦᱟᱸ ᱚᱱᱟ ᱠᱚ ᱞᱟᱹᱭᱟ ᱚᱱᱟ ᱦᱚᱞᱮ ᱪᱟᱥ ᱵᱟᱲᱟᱭ ᱜᱮᱭᱟ᱾
ᱥᱮ ᱱᱚᱣᱟ ᱫᱚ ᱪᱮᱫ ᱱᱚᱝᱠᱟᱱᱟᱜ ᱱᱚᱨᱢᱟᱞ ᱦᱟᱥᱟ ᱨᱮᱜᱮ ᱦᱩᱭᱩᱜᱼᱟ ᱥᱮ ᱱᱚᱣᱟ ᱫᱚ ᱦᱟᱥᱟ ᱴᱩᱠᱩᱱ ᱩᱩᱨᱵᱚᱨᱚᱛᱟ ᱵᱮᱥᱤ ᱫᱚᱨᱠᱟᱨ ᱚᱱᱟ ᱫᱚ
ᱟᱸ‌ ᱡᱟᱦᱟᱸ ᱟᱞᱮ ᱞᱮ ᱪᱟᱥ ᱞᱮᱫᱟ ᱢᱤᱫ ᱥᱮᱨᱢᱟ ᱛᱚ ᱦᱩᱭ ᱞᱮᱱᱜᱮ ᱵᱷᱟᱜ ᱜᱮ ᱱᱚᱨᱢᱟᱞ ᱤᱭᱟᱹ ᱨᱮᱜᱮᱞᱮ ᱪᱟᱥ ᱞᱮᱫᱟ
ᱚ ᱱᱚᱣᱟ ᱪ ᱚᱱᱟ ᱫᱚ ᱪᱮᱫ ᱚᱱᱟ ᱫᱚ ᱢᱟᱱᱮ ᱦᱩᱲᱩ ᱞᱮᱠ ᱜᱮᱛᱚ ᱚᱱᱟ ᱫᱚ ᱦᱮᱸ
ᱦᱮᱸ ᱦᱩᱲ ᱞᱮᱠᱟᱜᱮ ᱵᱟ ᱟ ᱟᱹᱰᱤ ᱡᱮᱞᱮᱧ ᱡᱮᱞᱮᱝ ᱚᱱᱟ ᱫᱚ ᱜᱟᱪᱷᱤᱼᱟ᱾
ᱦ ᱵᱩᱥᱩᱵ ᱦᱟᱛᱟ ᱛᱟᱦᱚᱞᱮ ᱤᱭᱟᱹ ᱛᱚ ᱵᱷᱟᱜᱤ ᱧᱟᱢᱚᱜᱼᱟ ᱛᱚ ᱚᱱᱟ ᱠᱷᱚᱱᱟᱜ ᱫᱚ
ᱦᱮᱸ
ᱟᱨ ᱵᱩᱥᱩᱯᱟ ᱟᱯᱮ ᱪᱮᱫ ᱯᱮ ᱪᱤᱠᱟᱹᱭᱟ ᱰᱟᱝᱨᱤ ᱞᱟ. ᱜᱤᱫ ᱥᱮ ᱟᱨᱦᱚ ᱯᱮ ᱟᱹᱠᱷᱨᱤᱧᱟ ᱟᱯᱮ ᱫᱚ
ᱚ ᱵᱩᱥᱩᱯ ᱫᱚ ᱰᱟᱝᱨᱤ ᱫᱚ ᱱᱤᱛᱚᱜ ᱫᱚ ᱵᱟᱹᱱᱩᱜ ᱠᱚᱣᱟ ᱟᱹᱠᱷᱨᱤᱤᱧ ᱜᱮᱭᱟᱞᱮ
ᱟᱨ ᱵᱷᱟᱹᱜᱤ ᱡᱤᱱᱤᱥ ᱠᱟᱱ ᱜᱮᱭᱟ ᱚᱱᱟ
ᱦᱮᱸ ᱵᱟᱠᱷᱟᱡ ᱫᱚ ᱚᱱᱟ ᱚᱲᱟᱜ ᱠᱚ ᱵᱮᱱᱟᱣ ᱥᱚᱢᱚᱭ ᱠᱟᱹᱢᱤᱨᱮ ᱞᱟᱜᱟᱜ ᱜᱮᱭᱟ
ᱦᱮᱸ ᱚᱲᱟᱜ ᱚᱱᱟ ᱡᱟᱦᱟᱸ ᱫᱟᱯ
ᱟᱫᱚ ᱚᱱᱟ ᱪᱟᱥ ᱫᱚ ᱴᱷᱤᱠ ᱫᱚ ᱴᱷᱤᱠ ᱜᱮᱭᱟ ᱢᱮᱱᱠᱷᱟᱱ ᱚᱱᱮ ᱤᱨ ᱥᱩᱚᱢᱚᱭ ᱟᱹᱰᱤ ᱠᱚᱥᱴᱚ ᱜᱮᱭᱟ ᱟᱹᱰᱤ ᱡᱮᱞᱮᱧ ᱵᱩᱥᱩᱵ ᱦᱩᱭᱩᱜ ᱟᱥᱮ ᱛᱟᱦᱞᱮ ᱟᱫᱚ ᱤᱨ ᱵᱟᱝ ᱡᱩᱛᱩᱜᱼᱟ ᱟᱨ ᱟᱹᱜᱩ ᱦᱚᱸ ᱠᱚᱥᱴᱚ ᱜᱮᱭᱟ᱾
ᱚᱱᱟ ᱵᱩᱥᱩᱯ ᱚᱲᱟᱜ ᱡᱟᱦᱟᱸ ᱵᱩᱥᱩᱵ ᱠᱚᱲᱟ ᱠᱚᱫᱚ ᱚᱲᱟᱜ ᱨᱮ ᱢᱮ ᱪᱷᱟᱣᱱᱤ ᱠᱚ ᱵᱮᱛᱟ ᱠᱚᱣᱟ ᱚᱱᱟ ᱵᱩᱥᱩᱵ ᱛᱮ ᱜᱮ ᱥᱮ ᱟᱨᱚ ᱮᱴᱟᱜ ᱠᱤᱪᱩ ᱫᱤᱭᱮ ᱦᱚ ᱯᱮ ᱫᱟᱯ ᱜᱮᱭᱟ
ᱵᱩᱥᱩᱵ ᱛᱮᱜᱮ
ᱟᱨ ᱛᱟᱞᱮ ᱵᱟᱹᱜᱲᱟᱹ ᱛᱟᱯᱚᱨ ᱚᱱᱟ ᱥᱤᱨᱚᱢ ᱤᱭᱟᱹ ᱵᱟᱠᱚ ᱢᱮᱛᱟᱜ
ᱦᱮᱸ ᱚᱱᱟ ᱠᱚᱫᱚ ᱵᱟᱞᱮ ᱮᱢᱟᱜ ᱜᱮᱭᱟ ᱱᱤᱛᱚᱜ ᱫᱚ ᱛᱟᱞᱮ ᱦᱚᱸ ᱵᱟᱹᱱᱩᱜᱼᱟ ᱚᱱᱠᱟ ᱥᱤᱨᱚᱢ ᱠᱚᱦᱚ ᱱᱚᱛᱮ ᱫᱚ ᱵᱟᱹᱱᱩᱜᱼᱟ
ᱛᱟᱞᱮ ᱫᱟᱨᱮ ᱵᱟ. ᱱᱩᱜ ᱟ ᱟᱯᱮ ᱥᱮᱫ ᱫᱚ
ᱛᱟᱞᱮ ᱫᱟᱨᱮ ᱵᱟᱹᱱᱩᱜᱼᱟ ᱱᱤᱛᱚᱜ ᱫᱚ ᱟᱹᱰᱤ ᱠᱚᱢ ᱠᱟᱱᱟ
ᱡᱟᱦᱟᱸ ᱚᱲᱟᱜ ᱨᱮᱭᱟᱜ ᱡᱟᱦᱟᱸ ᱵᱟᱴᱟᱢ ᱠᱚ
ᱦᱮᱸ ᱚᱱᱟ ᱵᱟᱴᱟᱢ ᱠᱚ ᱡᱟᱦᱟᱸ ᱚᱱᱟ ᱠᱚᱫᱚ ᱟ ᱛᱟᱞᱮ ᱫᱟᱨᱮ ᱛᱮᱦᱚᱸ ᱞᱮ ᱮᱢᱟᱜ ᱠᱟᱱ ᱛᱟᱦᱮᱸᱱᱟ ᱱᱤᱛᱚᱜ ᱫᱚ ᱥᱟᱨᱡᱚᱢ ᱫᱟᱨᱮ ᱢᱮᱱᱟᱜᱼᱟ ᱚᱱᱟ ᱠᱚ ᱠᱚᱛᱮ ᱞᱮ ᱤᱭᱟᱹᱭᱟ ᱵᱮᱱᱟᱣᱟ ᱟᱞᱮ
ᱚᱱᱟ ᱛᱟᱞᱮ ᱨᱮᱭᱟᱜ ᱵᱟᱴᱟᱢ ᱠᱚᱫᱚ ᱵᱷᱟᱜᱮ ᱦᱩᱭᱩᱜ ᱠᱟᱱᱟ ᱢᱚᱡᱽᱵᱩᱛ ᱜᱮ ᱚᱱᱟ ᱯᱩᱨᱟᱹ ᱢᱟᱪ ᱠᱟᱱᱟ ᱛᱚ
ᱦᱳᱭ ᱟᱯᱮ ᱫᱚ ᱚᱠᱟᱞᱠᱟ ᱢᱟᱱᱮ ᱟᱯᱮᱮᱥᱮᱫ ᱫᱚ ᱚᱠᱟᱞᱮ ᱞᱮᱠᱟ ᱠᱚ ᱵᱮᱱᱟᱣ ᱜᱮᱭᱟ
ᱟᱞᱮ ᱥᱮᱫ ᱫᱚ ᱵᱟᱨ ᱪᱟᱞᱟ ᱚᱲᱟᱜ ᱚᱲᱟᱜ ᱥᱤ ᱪᱮᱫ ᱮᱢ ᱢᱮᱱᱫᱟ ᱚᱠᱟᱴᱟᱜ
ᱦᱮᱸ ᱚᱲᱟᱜ ᱜᱮ
ᱵᱟᱨ ᱪᱟᱞᱟ ᱛᱚ ᱢᱟᱱᱮ ᱢᱤᱫᱴᱮᱱ ᱢᱚᱫᱫᱷᱩᱱ ᱛᱮ ᱦᱟᱱᱛᱮ ᱱᱟᱛᱮ ᱠᱚ ᱟᱲᱜᱳᱭᱟ ᱟᱞᱮᱥᱮᱫ ᱫᱚ ᱠᱚᱴᱷᱟ ᱚᱲᱟᱜ ᱫᱚ ᱵᱟᱝ ᱛᱟᱦᱮᱱᱟ ᱟᱞᱮ ᱥᱮᱫ ᱫᱚ ᱠᱚᱴᱷᱟ ᱚᱲᱟᱜ ᱫᱚ ᱠᱷᱩᱵ ᱠᱚᱢ ᱜᱮ ᱠᱚ ᱵᱮᱱᱟᱣᱟ ᱱᱮᱛᱟᱨ ᱫᱚᱠᱚ ᱵᱮᱱᱟᱣᱮᱫ ᱨᱮᱦᱚᱸ ᱞᱟᱦᱟ ᱛᱮᱫᱚ ᱵᱟᱝ ᱛᱟᱦᱮᱸ ᱠᱟᱱᱟ
ᱚ
ᱟᱯᱮ ᱥᱮᱱᱟᱜ ᱫᱚ ᱦᱟᱥᱟ ᱚᱲᱟᱜ ᱦᱚᱸ ᱵᱟ ᱛᱟᱵᱮ ᱠᱚᱴᱷᱟ ᱢᱮᱱᱟᱜᱼᱟ ᱥᱮ
ᱦᱮᱸ ᱟᱞᱮ ᱥᱮᱫ ᱫᱚ ᱦᱟᱥᱟ ᱚᱲᱟᱜ ᱦᱚᱸ ᱵᱟᱨ ᱢᱤᱫ ᱵᱟᱨ ᱜᱚ ᱢᱮᱱᱟᱜᱼᱟ ᱟᱭᱢᱟ ᱜᱚᱴᱟᱝ ᱠᱚᱴᱷᱟ ᱢᱮᱱᱟᱜᱼᱟ
ᱟᱯᱮ ᱥᱮᱱᱟᱜ ᱫᱚ ᱢᱚᱱᱮ ᱦᱚᱭ ᱚᱱᱟ ᱦᱟᱥᱟ ᱡᱟᱦᱟᱸ ᱢᱮᱱᱟᱜᱼᱟ ᱟᱥᱮ ᱦᱟᱥᱟ ᱫᱚ ᱠᱟᱠᱚᱨ ᱦᱟᱥᱟ ᱟᱨ ᱦᱟᱥᱟ ᱨᱮᱭᱟᱜ ᱡᱟᱦᱟᱸ ᱢᱤᱫᱴᱮᱱ ᱯᱟᱣᱟᱨ ᱛᱮᱫ ᱡᱟᱦᱟᱸ ᱢᱤᱫᱴᱮᱱ ᱠᱷᱚᱢᱚᱛᱟ ᱛᱮᱫ ᱚᱱᱟ ᱵᱷᱟᱜᱮ ᱜᱮᱭᱟ ᱞᱮᱠᱷᱟᱱ ᱫᱚ ᱚᱱᱟ ᱦᱟᱥᱟ ᱨᱮᱭᱟᱜ ᱯᱟᱣᱟᱨ ᱠᱟᱱᱟ ᱚᱱᱟ ᱠᱷᱚᱢᱚᱛᱟ ᱜᱮ ᱠᱚᱢ ᱜᱮ ᱛᱟᱭᱟ
ᱚ ᱟᱞᱮ ᱥᱮᱫ ᱫᱚ ᱚᱱᱟ ᱦᱟᱥᱟ ᱡᱟᱦᱟᱸ ᱠᱚ ᱚᱲᱟᱜ ᱵᱮᱱᱟᱣ ᱞᱟᱹᱜᱤᱫ ᱛᱮ ᱚᱱᱟ ᱦᱟᱥᱟ ᱫᱚ ᱟᱨᱦᱚ ᱠᱤᱨᱤᱧ ᱜᱮᱭᱟᱞᱮ ᱟᱨᱠᱤ ᱡᱟᱦᱟᱸ ᱵᱟᱸᱫᱷ ᱵᱟᱠᱟ ᱛᱟᱲᱣᱟ ᱩᱱ ᱥᱚᱢᱚᱭ ᱡᱟᱦᱟᱸ ᱮᱠᱫᱚᱢ ᱛᱟᱞᱟ ᱢᱟᱞᱟ ᱧᱚᱜ ᱨᱮᱭᱟᱜ ᱛᱮᱫ ᱚᱱᱟ ᱦᱟᱥᱟ ᱵᱷᱟᱜᱮ ᱧᱚᱜᱟ ᱯᱳᱭᱞᱳ ᱨᱮᱭᱟᱜ ᱫᱚ ᱵᱟᱝ ᱠᱟᱹᱴᱤᱡ ᱢᱟᱱᱮ ᱵᱷᱤᱛᱤᱨ ᱧᱚᱜ ᱦᱟᱞᱠᱟ ᱚᱱᱟ ᱦᱟᱥᱟ ᱵᱷᱟᱜᱤ ᱩᱰᱩᱠᱚᱜᱼᱟ ᱚᱱᱟ ᱦᱟᱥᱟ ᱛᱮᱜᱮᱞᱮ ᱵᱮᱱᱟᱣ ᱜᱮᱭᱟ
ᱛᱮ ᱯᱷᱤᱨᱤ ᱛᱮᱦᱚ ᱧᱟᱢᱚᱜ ᱜᱮᱭᱟ ᱦᱮᱸ
ᱦᱮᱸ ᱚᱱᱟ ᱫᱚ ᱠᱚᱞᱟᱪ ᱪᱟᱥᱟ ᱠᱚ ᱞᱟᱹᱭ ᱜᱮᱭᱟ ᱟᱨᱠᱤ
ᱦᱮᱸ ᱯᱮᱞᱟᱥᱴᱟᱨ ᱜᱮᱭᱟ ᱠᱚᱥᱮ ᱯᱞᱟᱥᱴᱟᱨ ᱫᱚ ᱪᱮᱠᱟ ᱫᱚ ᱛᱟᱦᱮᱸᱱᱟ ᱚᱱᱟ ᱫᱚ ᱵᱟᱝᱠᱤ ᱫᱷᱟᱥᱼᱟ ᱥᱮ ᱚᱱᱟ ᱫᱚ ᱨᱚ ᱱᱟᱥᱮᱱᱟᱜ ᱚᱱᱟ ᱮ ᱵᱮᱲ ᱞᱮᱠᱟ ᱚᱱᱟ ᱨᱳᱰ ᱠᱚ ᱞᱟᱜᱟᱣᱟ
ᱪᱮᱫ ᱞᱮᱠᱟ ᱵᱟᱹᱧ ᱵᱩᱡᱷᱟᱹᱣ ᱫᱟᱲᱮᱣᱟᱫᱟ
ᱯᱞᱟᱥᱴᱟᱨ ᱚᱰᱮ ᱡᱟᱦᱟᱸ ᱤᱭᱟᱹ ᱵᱟᱝ ᱛᱟᱦᱮᱱᱟ ᱚᱱᱟ ᱫᱚ ᱡᱮ ᱟᱨ ᱫᱮᱭᱟᱞ ᱛᱮᱫ ᱡᱟᱦᱟᱸ ᱠᱟᱛ ᱛᱮᱫ
ᱦᱮᱸ
ᱯᱞᱟᱥᱴᱟᱨ ᱯᱞᱟᱥᱟᱨ ᱫᱚ ᱯᱤᱠᱟᱛᱮᱛ ᱛᱟᱦᱮᱱ ᱯᱟᱥᱴᱟᱨᱮ ᱫᱚ ᱵᱟᱝ ᱛᱟᱸᱦᱮᱱᱟ ᱚᱱᱟ ᱤᱭᱟᱹ ᱠᱚ ᱞᱟᱜᱣᱟᱤ ᱱᱮᱴ ᱠᱚ ᱞᱟᱜᱟᱣ ᱠᱷ ᱞᱟᱜ
ᱚ ᱵᱟᱝ ᱜᱮ ᱚᱱᱠᱟ ᱱᱮᱴ ᱞᱟᱜᱟᱣ ᱠᱟᱛᱮᱫ ᱯᱞᱟᱥᱴᱟᱨ ᱟᱠᱚ
ᱦᱳᱭᱛ ᱯᱟᱛᱲᱟᱥᱮ ᱱᱤᱴ ᱞᱟᱜᱟᱣ ᱛᱟᱦᱮᱸ ᱯᱞᱟᱥᱴᱟᱨ ᱥᱟᱵ ᱞᱟᱹᱜᱤᱫ ᱚᱱᱠᱟᱱᱟᱜ ᱠᱤᱪᱷᱩ ᱢᱮᱱᱟᱜᱼᱟ
ᱵᱟ ᱚᱱᱠᱟ ᱫᱚ ᱱᱚᱨᱢᱟᱞ ᱜᱮ ᱦᱟᱥᱟ ᱤᱭᱟᱹ ᱠᱟ ᱠᱟᱛᱮᱜ ᱜᱮ ᱠᱚ ᱤᱭᱟᱹᱤᱭᱟ ᱦᱮᱞᱳ
ᱦᱟᱹᱠᱩ ᱥᱟᱵ ᱠᱚᱛᱮᱚᱢ ᱪᱟᱞᱟᱜ ᱟᱥᱮ ᱵᱟᱝ ᱡᱚᱠᱷᱚᱱ ᱫᱟᱜᱽ
ᱦᱟᱠᱩ ᱥᱟᱵ ᱠᱚ ᱪᱟᱞᱟᱣ ᱵᱟᱲᱟ ᱦᱩᱭᱩᱜ ᱜᱮᱭᱟ ᱟᱫᱚ ᱮᱠᱷᱚᱱ ᱫᱚ ᱟᱹᱣᱨᱤ ᱪᱟᱞᱟᱜ ᱦᱩᱭᱩᱜᱭᱼᱟ ᱵᱟᱺᱲᱥᱤ ᱠᱚᱫᱚ ᱠᱤᱨᱤᱸᱜ ᱦᱩᱭ ᱟ. ᱠᱟᱱᱟ ᱪᱟᱞᱟᱹ ᱦᱩᱭᱩᱜᱼᱟ ᱟᱠᱷᱟᱭ
ᱵᱟᱹᱲᱥᱤ ᱛᱮ ᱵᱟᱹᱲᱛᱤ ᱛᱮ ᱡᱷᱟᱹᱞᱤ ᱫᱚ ᱚᱱᱠᱟ ᱠᱟᱨᱮᱱ ᱡᱷᱟᱹᱞᱤ ᱡᱟᱦᱟᱸ ᱠᱚ ᱢᱮᱛᱟᱜ ᱠᱟᱱᱟ
ᱦᱮᱸ ᱚᱱᱟ ᱫᱚ ᱡᱚᱠᱷᱚᱱ ᱫᱚᱢᱮ ᱫᱟᱜᱟᱭ ᱡᱚᱠᱷᱚᱱ ᱩᱰᱩᱠᱟ ᱛᱚᱠᱷᱚᱱ ᱚᱱᱟ ᱛᱮᱫᱚ ᱟᱨ ᱱᱤᱛᱚᱜ ᱫᱚ ᱚᱱᱠᱟ ᱵᱟᱝ ᱩᱰᱩᱠᱚᱜ ᱠᱟᱱᱟ ᱥᱮ ᱫᱟᱜ ᱠᱚ᱾ ᱜᱟᱰᱟ ᱠᱚᱦᱚᱸ ᱚᱱᱠᱟ ᱢᱟᱱᱮ ᱠᱷᱮᱛ ᱠᱚᱨᱮ ᱦᱚᱸ ᱵᱟᱹᱱᱩᱜᱼᱟ ᱚᱱᱟᱛᱮ ᱚᱱᱟ ᱠᱚᱫᱚ ᱵᱟᱝ ᱤᱭᱟᱹᱦᱳᱭᱼᱟ ᱵᱟᱨᱥᱤ ᱛᱮᱜᱮ ᱡᱟ ᱦᱩᱭᱮᱱᱟ᱾ ᱚᱱᱟᱹ ᱛᱤᱜᱤᱞᱮ ᱥᱟᱶ ᱠᱚᱣᱟ
ᱵᱟᱹᱲᱥᱤ ᱠᱚᱫᱚ ᱚᱱᱟ ᱵᱟᱹᱲᱥᱤ ᱫᱚ ᱚᱱᱟ ᱢᱟᱹ ᱨᱮᱭᱟᱹ ᱥᱮ ᱚᱱᱟ ᱡᱟᱦᱟᱸ ᱵᱟᱡᱟᱨ ᱨᱮ ᱧᱟᱢᱚᱜ ᱚᱱᱠᱟ ᱱᱟᱜ ᱟᱹᱲᱥ
ᱢᱟᱹ ᱨᱮᱭᱟᱜ ᱜᱮ ᱢᱟᱹ ᱡᱟᱸᱦᱟ ᱵᱟᱲᱸᱥᱤ ᱛᱟᱦᱮᱱᱟ ᱚᱱᱟ ᱛᱮᱸᱦᱚᱸ ᱟᱨ ᱢᱟᱡᱷᱮ ᱢᱟᱡᱷᱮ ᱫᱚ ᱡᱷᱤᱢᱤ ᱛᱮᱸᱦᱚᱸ ᱠᱚ ᱥᱟᱵ ᱠᱚᱜᱮᱭᱟ ᱟᱫᱚ ᱱᱤᱡᱮ ᱫᱚ ᱡᱷᱤᱢᱢᱤ ᱛᱮᱫᱚ ᱵᱟᱝ ᱥᱟᱵ ᱫᱟᱲᱮᱭᱟᱠᱚ ᱜᱤᱭᱟᱹᱧ ᱟᱫᱚ ᱚᱱᱟᱛᱮ ᱵᱟᱝ ᱥᱟᱵ ᱦᱩᱭᱩᱜ ᱜᱮᱭᱟ ᱮᱢᱱᱤ ᱦᱟᱛ ᱪᱷᱤᱯᱤ ᱨᱮᱫᱚ ᱥᱟᱵ ᱠᱚ ᱦᱩᱭᱩᱜ ᱜᱮᱭᱟ ᱟᱯᱮ ᱚᱱᱛᱮ ᱚᱱᱠᱟ ᱰᱮᱢ ᱠᱚ ᱵᱟᱹᱱᱩᱜ ᱜᱤᱭᱟ
ᱰᱮᱢ ᱠᱚ ᱢᱤᱫᱴᱮᱱ ᱰᱮᱢ ᱢᱮᱱᱟᱜᱼᱟ ᱥᱟᱧᱮ ᱚᱲᱟᱜ ᱢᱮᱱᱠᱷᱟᱱ ᱚᱱᱟᱚ ᱡᱚᱠᱷᱚᱱ ᱡᱛᱩ ᱵᱤᱥᱤ ᱵᱚᱲᱚ ᱧᱚᱜ ᱫᱟᱜᱟᱭ ᱨᱟᱠᱟᱵ ᱦᱤᱡᱩᱜᱼᱟᱚ ᱨᱟᱠᱟᱵ ᱞᱮᱸᱠᱷᱟ ᱫᱚᱵᱟ ᱜᱚᱡᱟ ᱨᱮᱭ ᱢᱟᱡᱟᱹᱜᱤ ᱟᱞᱟᱫᱟ ᱢᱮᱱᱟᱜ ᱟ ᱵᱩᱡᱷᱟᱣ ᱠᱚ
ᱦᱮᱸ ᱟᱯᱮ ᱠᱚᱨᱮ ᱫᱚ ᱵᱟᱹᱭᱦᱟᱹᱲ ᱠᱚᱨᱮ ᱡᱟᱹᱥᱛᱤ ᱯᱮ ᱥᱟᱵ ᱠᱚᱜᱮᱭᱟ
ᱪ ᱞᱮ ᱵᱮᱱᱟᱣ ᱟᱠᱟᱫᱟᱟᱢ ᱰᱟᱝ ᱨᱮᱟᱜ ᱨᱮᱭᱟᱜᱟ ᱵᱱᱟ ᱥᱩᱠᱨᱤ ᱪᱤᱠ ᱵᱚᱱ ᱵᱮᱱᱟᱣᱟ᱾
ᱦᱮᱸ
ᱚᱱᱠᱟ ᱯᱮᱭᱟ ᱯᱩᱱᱭᱟ ᱠᱷᱮᱪᱟ ᱛᱜ ᱠᱚᱣᱟ ᱚᱱᱟᱛᱮ ᱦᱟᱹᱠᱩ ᱜᱚᱡ ᱮ ᱟᱹᱰᱤ ᱨᱟᱹᱥᱠᱟᱹ ᱵᱩᱡᱷᱟᱹᱣᱟ
ᱚ ᱢᱟᱱᱮ ᱠᱷᱮᱪᱟ ᱛᱮᱯᱮ ᱠᱷᱮᱪᱟ ᱠᱚᱣᱟ ᱟᱨᱠᱤ᱾
ᱦᱮᱸ ᱯᱮᱭᱟ ᱯᱩᱱᱤᱭᱟ ᱚᱱᱟ ᱠᱷ ᱯᱷᱮᱪᱟᱨ ᱨᱮᱭᱟᱜ ᱚᱱᱟ ᱰᱟᱝ ᱴᱷᱮᱱ ᱜᱮ ᱡᱟᱦᱟᱸ ᱯᱷᱪᱟᱨ ᱨᱮᱭᱟᱜ ᱡ ᱢᱟᱜ ᱨᱮᱭᱟᱜ ᱚᱱᱟ ᱤᱭᱟᱹ᱾ ᱯᱮᱭᱟ ᱜᱟᱱ ᱠᱪᱟᱨᱮᱱ ᱚᱱᱠᱟ ᱞᱟᱜᱟᱜᱼᱟ
ᱦᱩᱸ᱾
ᱟ ᱫᱟᱜ ᱡ ᱧᱮᱞ ᱧᱟᱢᱚᱜ ᱜᱮᱭᱟ ᱯᱷᱟᱹᱨᱤ ᱜᱮ ᱫᱟᱜ ᱧᱮᱞᱚᱜᱼᱟ ᱛᱚ ᱚᱥᱚᱭ ᱫᱚ
ᱦᱳᱭ᱾
ᱦᱤᱥᱟᱹᱟᱹᱜᱚᱜ ᱠᱮᱫᱟ
ᱚᱱᱟ ᱫᱚ ᱚᱱᱠᱟ ᱠᱟᱛᱮ ᱯᱮ ᱥᱟᱵ ᱠᱟᱣᱟ ᱛᱟᱦᱮᱱᱟ ᱵᱟᱝ᱾
ᱦᱸ ᱟᱯᱮ ᱚᱱᱠᱟ ᱫᱚ ᱵᱟᱯᱮ ᱥᱟᱵ ᱠᱚᱣᱟ
ᱟᱞᱮ ᱥᱮᱫ ᱫᱚ ᱚᱱᱠᱟ ᱫᱚ ᱢᱟᱱᱮ ᱯᱷᱮᱨᱤᱧᱚᱜ ᱱᱚ ᱫᱚ ᱵᱟᱹᱱᱩᱜᱼᱟ ᱫᱷᱟᱨᱮ ᱛᱮᱫᱚ ᱩᱱᱟᱹᱜ ᱦᱟᱹᱠᱩ ᱵᱟᱠᱚ ᱦᱤᱡᱩᱜ ᱜᱤᱭᱟ᱾ ᱟᱫᱚ ᱚᱱᱟᱛᱮ ᱚᱱᱠᱟ ᱫᱚ ᱵᱟᱞᱮ ᱥᱟᱵ ᱠᱚᱜᱮᱭᱟ ᱠᱷᱮᱪᱮᱨᱟ ᱠᱟᱛᱮ ᱫᱚ᱾
ᱦᱟᱹᱠᱩ ᱠᱚ ᱦᱠᱩ ᱢᱚᱸᱡᱽ ᱛᱮᱧ ᱵᱩᱡ ᱠᱚᱣᱟ ᱡᱚᱢ ᱨᱮ
ᱦᱮᱸ᱾
ᱦᱟᱠᱩ ᱡᱚᱢ ᱨᱮ ᱪᱮᱞᱮ ᱦᱟᱹᱠᱩ ᱢᱚᱸᱡᱢ ᱵᱩᱡᱟᱹᱣᱟ ᱡᱚᱢ ᱨᱮ ᱞᱟᱹᱴᱩ ᱦᱟᱹᱠᱩ ᱥᱮ ᱩᱱᱠᱩ ᱠᱟᱹᱴᱤᱡ ᱦᱟᱹᱠᱩ᱾
ᱡᱚᱢ ᱨᱮᱫᱚ ᱠᱟᱹᱴᱤᱡ ᱦᱟᱹᱠᱩ ᱡᱟᱦᱟᱸᱭ ᱵᱟᱠᱚ ᱵᱟᱹᱱᱩᱜ ᱠᱚᱣᱟ ᱩᱱᱠᱩ ᱜᱮ ᱡᱚᱢ ᱨᱮᱫᱚ ᱴᱮᱥᱴ ᱠᱚ ᱵᱩᱡᱷᱣᱟ ᱞᱟᱹᱴᱩ ᱦᱟᱹᱠᱩ ᱫᱚ᱾ ᱩᱱᱟᱹᱜ ᱫᱚ ᱵᱷᱟᱜᱤ ᱵᱟᱝ᱾
ᱞᱴᱩ ᱠᱚ ᱥᱚᱢᱚᱭ ᱜᱮᱼᱟᱴ ᱠᱚ ᱛᱟᱨᱟᱱᱮ᱾ ᱴᱮᱥᱴ ᱦᱚᱸ ᱵᱷᱟᱜᱤ ᱴᱮᱥᱴ ᱛ ᱟᱭᱢᱟᱫᱷᱚᱢ ᱦᱚᱸ ᱡᱚᱢ ᱦᱚᱸ ᱥᱟᱱᱟ᱾
ᱦᱮᱸ ᱞᱟᱹᱴᱷᱣᱟᱹ ᱠᱚᱫᱚ ᱩᱱᱠᱩ ᱫᱚ ᱢᱟᱱᱮ᱾ ᱵᱷᱟᱜᱤ ᱫᱚ ᱵᱟᱠᱚ ᱥᱤᱵᱤᱞ ᱵᱩᱡᱟᱹ ᱜᱮᱭᱟ ᱠᱚ ᱵᱷᱟᱡᱟ ᱠᱚ ᱦᱩᱭᱩᱜᱭ ᱜᱮᱭᱟ ᱥᱮ ᱟᱫ ᱵᱦᱟᱡᱟ ᱞᱮᱠᱷᱟᱡ ᱫᱚ ᱢᱟᱱᱮ ᱯᱩᱨᱟᱹ ᱩᱱᱠᱩ ᱫᱚᱠᱚ ᱤᱭᱟᱹ ᱪᱟᱵᱟᱜᱼᱟ ᱥᱮ᱾ ᱴᱮᱥ ᱛᱮᱜᱮ ᱯᱩᱨᱟᱹ ᱪᱟᱵᱟᱜ ᱛᱟᱠᱚᱣᱟ᱾
ᱛᱯᱮ ᱛᱟᱨᱢᱟᱱᱮ ᱦᱟᱹᱠᱩ ᱟᱞᱩ ᱨᱮ ᱛᱟᱦᱮᱸᱠᱩ ᱛ ᱟᱞᱩ ᱢᱮᱥᱟᱞ ᱠᱟ ᱠᱟᱛᱮ
ᱮᱸ ᱩᱱᱠᱚ ᱠᱟᱹᱴᱤᱡ ᱠᱚ᱾
ᱦᱮᱸ ᱠᱟᱹᱴᱤᱡ ᱠᱚ ᱵᱚᱲᱚ ᱠᱚ ᱦᱟᱛᱟᱣᱟ ᱟᱞᱩ ᱢᱮᱥᱟ᱾
ᱦᱮᱸ ᱟᱞᱩ ᱢᱮᱥᱟ ᱩᱛᱩ ᱠᱚᱜᱮ ᱦᱩᱭᱩᱜᱼᱟ ᱟᱞᱩ ᱵᱟᱝᱠᱦᱟᱡ ᱟᱢᱥᱤᱭᱟᱛᱮ
ᱟᱢᱥᱤ ᱛᱮᱫᱚ ᱟᱹᱰᱤ ᱢᱚᱡ᱾ ᱚ
ᱦᱮᱸ ᱟᱨ ᱱᱤᱛᱚᱜ ᱫᱚ ᱩᱞ ᱠᱚᱦᱚᱸ ᱛᱚ ᱚᱱᱠᱟ ᱦᱩᱭ ᱞᱮᱱ ᱛᱟᱦᱮᱸᱜ ᱟᱞᱮ ᱵᱟᱝ ᱟᱹᱢᱥᱤ ᱵᱟᱲᱟ ᱦᱩᱭᱟᱠᱟᱱᱟ᱾ ᱠᱤᱪᱷᱩ ᱜᱟᱱ ᱢᱮᱱᱟᱜᱼᱟ ᱚᱱᱠᱟ ᱟᱢᱥᱤ ᱠᱟᱛᱮ ᱞᱮ ᱫᱚᱦᱚ ᱟᱠᱟᱫᱟ᱾ ᱱᱚᱣᱟ ᱡᱟᱹᱯᱩᱫ ᱫᱟᱭ ᱛᱮ ᱱᱤᱛᱚᱜ ᱥᱟᱵ ᱠᱚ ᱦᱩᱭᱩᱜᱼᱟ ᱟᱢᱥᱤᱭᱟᱹᱛᱮ ᱟᱫᱚ ᱩᱛᱩ ᱠᱚ ᱦᱩᱭᱩᱜᱼᱟ᱾
ᱦᱩᱸ ᱟᱢᱥᱤ ᱠᱚᱫᱚ ᱯᱮ ᱠᱚᱨᱟᱣ ᱮᱫ ᱫᱚᱦᱚ ᱠᱟᱫᱟ ᱠᱚ
ᱦᱮᱸ᱾
ᱟᱢᱥᱤ ᱠᱚᱫᱚ ᱟᱢᱥᱤ ᱠᱚᱫᱚ ᱨᱚᱦᱚᱲ ᱠᱟᱛᱮ ᱫᱚᱦ ᱞᱮᱡ ᱟᱭᱢᱟ ᱜᱟᱡᱟᱨ ᱨᱮᱜᱮ ᱞᱟᱜᱟᱜ᱾
ᱦᱳᱭ᱾
ᱡᱩᱫᱤ ᱠᱚᱞ ᱠᱟᱴ ᱠᱟᱛᱮ ᱟᱨᱚ ᱠᱚᱞᱢᱮ ᱵᱩᱡ ᱫᱟᱢ᱾
ᱦᱮᱸ ᱟᱪᱪᱷᱟ ᱚᱠᱛᱚ ᱦᱩᱭ ᱮᱱᱟ ᱱᱤᱛᱚᱜ ᱫᱚ᱾ ᱴᱷᱤᱠ ᱜᱮᱭᱟ ᱫᱟᱫᱟ ᱛᱟᱦᱚᱞᱮ ᱜᱚᱝᱠᱮ ᱡᱚᱦᱟᱨ ᱜᱮ᱾
ᱦᱮ